ᱜᱚᱝᱠᱮ ᱡᱚᱦᱟᱨ ᱜᱮ, ᱪᱮᱫ ᱞᱮᱠᱟ ᱢᱮᱱᱟᱜ ᱵᱤᱱᱟ ᱜᱚᱢᱠᱮ ᱟᱹᱵᱤᱱ᱾
ᱟᱪᱪᱷᱟ ᱜᱚᱢᱠᱮ ᱛᱷᱟᱨᱮ ᱪᱤᱠᱟᱹᱭ ᱦᱩᱭᱩᱜ
ᱟ ᱫᱩᱲᱩᱜ ᱵᱟᱲᱟ ᱦᱩᱭ ᱠᱟᱱᱟ ᱱᱤᱛᱚᱜ᱾
ᱢᱟᱡᱟᱱ ᱵᱟᱲᱟ ᱦᱩᱭᱱᱟ᱾
ᱦᱮᱸ ᱢᱟᱡᱟᱱ ᱵᱟᱲᱟ ᱦᱩᱭ ᱠᱟᱱᱟ᱾
ᱫᱟᱜ ᱢᱟᱹᱲᱤ ᱥᱮ ᱫᱟᱠᱟ᱾
ᱦᱮᱸ ᱫᱟᱠᱟ ᱠᱚ ᱡᱚᱢ ᱵᱟᱲᱟ ᱦᱩᱭ ᱠᱟᱱᱟ, ᱟᱹᱵᱤᱱ ᱫᱚ᱾
ᱟᱹᱞᱤᱧ ᱦᱚᱸ ᱚᱜᱼᱚᱭ ᱫᱟᱠᱟ ᱠᱚᱫᱚ ᱡᱚᱢ ᱵᱟᱲᱟ ᱦᱩᱭ ᱠᱟᱱᱟ ᱟᱫᱚ ᱱᱤᱛ ᱫᱚ ᱫᱩᱲᱩᱵ ᱦᱩᱭ ᱠᱟᱱᱟ᱾ ᱟᱦᱟᱜ ᱜᱚᱝᱠᱮ ᱟᱯᱮ ᱥᱮᱡ ᱫᱚ ᱫᱟᱜ ᱫᱚ ᱪᱮᱫ ᱞᱮᱠᱟ?
ᱫᱟᱜ ᱫᱚ ᱫᱟᱜ ᱡᱟᱹᱲᱤᱭᱮᱜ ᱜᱮᱭᱟ ᱟᱥᱟᱲ ᱵᱚᱸᱜᱟ ᱫᱤᱱ ᱛᱚ᱾
ᱚ ᱦᱮᱸ ᱦᱮᱸ, ᱥᱮ ᱜᱚᱢᱠᱮ ᱛᱟᱦᱚᱞᱮ ᱪᱮᱫ? ᱟᱞᱮ ᱥᱮᱫ ᱦᱚᱸ ᱫᱟᱜᱮᱜ ᱜᱮᱭᱟ ᱠᱟᱹᱴᱤᱡ ᱠᱟᱹᱴᱤᱡ ᱡᱟᱦᱟᱸ ᱛᱮ ᱫᱟᱜ ᱜᱚᱴᱟᱜ, ᱠᱟᱱᱟᱭ ᱟᱨ ᱡᱟᱦᱟᱸ ᱛᱤᱨᱮᱫᱚ ᱥᱤᱛᱩᱝ ᱜᱟᱜ ᱠᱟᱜ ᱠᱟᱱᱟᱭ᱾
ᱦᱮᱸ ᱦᱮᱸ ᱦᱮᱸ, ᱚᱱᱠᱟ ᱜᱮ ᱱᱮᱛᱟᱨ ᱫᱚ ᱟᱥᱟᱲ ᱵᱚᱣᱟ ᱫᱤᱱ ᱛᱚ᱾
ᱦᱳᱭ ᱦᱳᱭ ᱜᱚᱢᱠᱮ, ᱟᱪᱪᱷᱟ ᱜᱚᱢᱠᱮ ᱪᱮᱜ ᱥᱟᱛᱟᱢ ᱞᱤᱭᱮᱞᱟᱝ ᱜᱟᱞᱢᱟᱨᱟᱣᱟ᱾
ᱦᱮᱸ ᱜᱚᱢᱠᱮ ᱪᱮᱜ ᱥᱟᱛᱟᱢ ᱛᱮᱞᱟᱝ ᱜᱟᱞᱢᱟᱨᱟᱣᱟ ᱞᱟᱹᱭ ᱛᱟᱞᱟᱝ ᱢᱮ᱾
ᱱᱚᱣᱟ ᱥᱟᱛᱟᱢ ᱢᱮᱱᱮᱜ ᱫᱚ ᱚᱱᱟ ᱜᱤᱫᱽᱨᱟᱹ ᱠᱚ, ᱡᱮ ᱠᱚᱢ ᱩᱢᱮᱨ ᱚᱠᱛᱚ ᱨᱮ ᱡᱮ ᱢᱳᱵᱟᱭᱤᱞ, ᱮᱢᱟ ᱠᱚ, ᱠᱷᱟᱡ ᱪᱮᱫ ᱤᱭᱟᱹ ᱨᱮᱠᱚ ᱧᱩᱨᱩᱜᱼᱟ ᱚᱨᱥᱚᱝ ᱯᱟᱲᱟᱜᱼᱟ᱾
ᱦᱮᱸ ᱦᱮᱸ ᱵᱩᱡᱽ ᱫᱟᱲᱮᱭᱟᱜ ᱠᱟᱱᱟᱞᱤᱧ ᱟᱹᱵᱤᱱ ᱡᱚᱛᱷᱟᱛ ᱠᱟᱛᱷᱟ ᱵᱤᱱ ᱞᱟᱹᱭ ᱠᱮᱫᱟ ᱱᱚᱣᱟ᱾ ᱛᱚ, ᱦᱩᱰᱤᱧ ᱜᱤᱫᱟᱹᱨ ᱡᱚᱠᱷᱚᱱ ᱜᱤᱫᱟᱹᱨ ᱠᱚ ᱡᱟᱱᱟᱢᱚᱜ ᱠᱟᱱᱟ᱾ ᱱᱩᱱᱩ ᱠᱚ ᱵᱟᱹᱜᱤᱭᱮᱫᱟ ᱟᱭᱳ ᱦᱚᱲ ᱴᱷᱮᱱ ᱠᱷᱚᱱᱟᱜ ᱵᱟᱹᱜᱤ ᱠᱟᱛᱮᱫ, ᱠᱤᱪᱷᱩ ᱠᱚ ᱦᱟᱨᱟᱜ ᱠᱟᱱᱟ ᱦᱟᱨᱟ ᱠᱟᱛᱮᱫ, ᱦᱟᱨᱟ ᱦᱟᱨᱟᱛᱮ, ᱥᱟᱵᱠᱟᱵᱤᱱ ᱡᱟᱦᱟᱸᱨᱮ ᱮᱱᱮᱡ ᱠᱟᱱᱟᱭ ᱜᱤᱫᱟᱹᱨ ᱚᱛ ᱨᱮ ᱠᱷᱮᱞᱰᱩ ᱵᱟᱲᱟ ᱠᱟᱱᱟᱭ᱾ ᱠᱷᱤᱞᱰᱩ ᱵᱟᱡ ᱡᱟᱦᱟᱸ ᱡᱟᱦᱟᱱᱟᱜ ᱠᱚᱵᱤᱱ ᱮᱢᱟ ᱫᱮᱭᱟᱵᱤᱱ ᱤᱭᱟᱹ ᱤᱭᱟᱹ ᱞᱮᱠᱟ ᱡᱟᱦᱟᱱᱟᱜ ᱠᱷᱮᱞᱰᱩᱜ ᱞᱮᱠᱟᱱ ᱡᱤᱱᱤᱥ ᱠᱚ᱾ ᱠᱚ ᱵᱤᱱ ᱥᱟᱵ ᱟᱫᱮᱭᱟ ᱦᱚᱭᱛᱚ᱾ ᱮᱴᱟᱜ ᱦᱚᱲ ᱠᱷᱮᱞ ᱠᱷᱮᱞᱛᱮ ᱮᱴᱟᱜ ᱮᱴᱟᱜ ᱮᱴᱟᱜ ᱦᱚᱲᱮ ᱦᱮᱡ ᱮᱱᱟᱭ ᱦᱮᱡ ᱠᱟᱫᱮᱭᱟ᱾ ᱨᱟᱜ ᱠᱮᱫᱟᱭ, ᱚᱱᱟ ᱥᱚᱢᱚᱭ ᱨᱮ ᱧᱮᱞᱟᱵᱤᱱ᱾ ᱦᱩᱰᱤᱧ ᱜᱤᱫᱟᱨ ᱱᱤᱛᱚᱜ ᱫᱚ ᱢᱤᱫᱴᱤᱡ ᱯᱷᱳᱱ ᱠᱚ ᱮᱢᱟ ᱦᱟ ᱫᱮᱭᱟ᱾ ᱵᱷᱤᱰᱤᱭᱳ ᱧᱮᱞ ᱞᱟᱹᱜᱤᱫ ᱛᱷᱤᱨ ᱜᱚᱫ ᱱᱟᱭ ᱱᱚᱣᱟ, ᱛᱷᱤᱨ ᱜᱚᱫ ᱱᱟᱭ ᱛᱚᱠᱷᱚᱱ ᱫᱚ ᱚᱱᱮ ᱡᱮ ᱦᱮᱣᱟᱜ ᱠᱟᱱᱟ ᱠᱚ ᱟᱥᱛᱮ ᱟᱥᱛᱮ,
ᱦᱮᱸ ᱩᱱᱤ ᱦᱮᱸ ᱩᱱᱤᱭᱟᱜ ᱡᱟᱦᱟᱸ ᱦᱮᱣᱟ ᱡᱤᱱᱤᱥ, ᱦᱤᱡᱩᱜ ᱠᱟᱱ ᱛᱟᱭᱟ ᱟᱭᱟᱜ ᱚᱱᱟ ᱤᱭᱟᱹ ᱨᱮ ᱫᱤᱱᱟᱹᱢ ᱫᱤᱱ ᱨᱮ ᱦᱤᱡᱩᱜ ᱠᱟᱱ ᱛᱟᱭᱟ ᱦᱮᱣᱟ᱾
ᱦᱮᱸ ᱫᱤᱱ ᱫᱤᱱᱛᱮ ᱯᱷᱳᱱ ᱟᱹᱰᱤ ᱦᱮᱸ, ᱧᱮᱞᱟᱭ ᱫᱤᱱ ᱫᱤᱱᱛᱮ ᱟᱨ ᱦᱩᱰᱤᱧ ᱜᱤᱫᱟᱨ, ᱛᱚ ᱯᱷᱳᱱ ᱠᱟᱹᱴᱤᱡ ᱫᱚᱠᱚ ᱩᱱᱠᱩ ᱫᱚ ᱵᱟᱝ ᱠᱚ ᱵᱟᱲᱟᱭᱟ ᱡᱟᱦᱟᱸ ᱞᱮᱠᱟ ᱟᱢ, ᱟᱭᱳᱼᱵᱟᱵᱟ ᱡᱟᱦᱟᱸ ᱞᱮᱠᱟ ᱪᱮᱫ ᱟᱭᱟᱢ ᱜᱤᱫᱟᱨ ᱚᱱᱠᱟᱜ ᱜᱮ ᱩᱱᱤ ᱫᱚ ᱫᱤᱱ ᱫᱤᱱ,
ᱦᱳᱭ ᱦᱳ, ᱜᱚᱢᱠᱮ ᱟᱢᱫᱚ ᱱᱚᱣᱟᱢ ᱢᱮᱱ ᱦᱚᱪᱚᱭᱮᱫᱟ ᱡᱮ ᱠᱟᱹᱴᱤᱡ ᱜᱤᱫᱽᱨᱟᱹ ᱫᱚ ᱩᱱᱟᱹᱜ, ᱵᱩᱫᱽᱫᱷᱤ ᱫᱚ ᱟᱹᱣᱨᱤ ᱟᱛᱟᱠᱚᱣᱟ ᱡᱮ ᱟᱵᱚ ᱡᱟᱦᱟᱸ ᱞᱟᱹᱴᱩ ᱦᱚᱲ ᱵᱚᱱ, ᱵᱮᱵᱚᱦᱟᱨ, ᱟ, ᱡᱮ ᱟᱵᱚ ᱫᱚ ᱵᱷᱟᱞᱤ ᱞᱮᱠᱟ ᱛᱮᱵᱚᱱ ᱵᱮᱵᱚᱦᱟᱨᱟ ᱢᱮᱱᱠᱷᱟᱱ? ᱠᱟᱹᱴᱤᱡ ᱩᱢᱮᱨ ᱨᱮᱱ ᱜᱤᱫᱟᱹᱨ ᱫᱚ ᱚᱱᱟ ᱫᱚ ᱩᱱᱤ ᱫᱚ ᱵᱷᱟᱹᱞᱤ ᱞᱮᱠᱟ ᱛᱮᱫᱚ ᱵᱟᱭ ᱵᱮᱵᱚᱦᱟᱨᱟ ᱵᱟᱹᱲᱤᱡ ᱞᱮᱠᱟ ᱛᱮᱜᱮ ᱵᱮᱵᱚᱦᱟᱨᱟ᱾
ᱦᱮᱸ ᱦᱮᱸ ᱵᱟᱹᱲᱤᱡ ᱵᱮᱵᱟᱨ ᱫᱚ ᱢᱟᱱᱮ ᱡᱟᱦᱟᱸ ᱞᱮᱠᱟᱢ ᱪᱮᱫ ᱟᱭᱟ ᱢᱟᱱᱮᱼᱼ ᱦᱩᱰᱤᱧ ᱠᱷᱚᱡ ᱯᱷᱳᱱ ᱨᱮ ᱵᱮᱥᱤ ᱫᱚ ᱵᱟᱵᱚᱱ ᱮᱢᱟ ᱠᱚᱣᱟ ᱜᱤᱫᱟᱹᱨ ᱠᱚᱫᱚ ᱟᱵᱚ ᱥᱟᱱᱛᱟᱲ ᱦᱚᱯᱚᱱ ᱫᱚᱼᱼ ᱡᱩᱫᱤ ᱱᱤᱛᱚᱜ ᱠᱷ ᱜᱮᱵᱚᱱ ᱯᱷᱳᱱ ᱵᱚᱱ ᱮᱢᱟ ᱠᱚᱣᱟ ᱢᱤᱫ ᱥᱮᱫ ᱛᱮᱫᱚ ᱵᱷᱟᱹᱞᱤ ᱠᱟᱱ ᱜᱮᱭᱟ ᱚᱵᱚᱥᱚᱼᱼ
ᱦᱳᱭ ᱜᱚᱢᱠᱮ ᱴᱷᱤᱠ
ᱦᱩᱸ ᱟ ᱟᱹᱵᱤᱱᱟᱜ ᱚᱱᱟᱮ ᱪᱮᱫ ᱞᱮᱠᱟ ᱢᱮᱱᱟᱜᱼᱟ ᱟᱹᱵᱤᱱ ᱪᱤᱡ ᱞᱟᱹᱭ ᱜᱚᱜ ᱵᱤᱱ ᱛᱟᱦᱚᱞᱮ?
ᱟᱹᱞᱤᱧᱟᱜ ᱢᱮᱱ ᱛᱮᱫᱚ ᱜᱚᱢᱠᱮ ᱢᱟᱱᱮ ᱠᱚᱢ ᱩᱢᱮᱨ ᱫᱚᱼᱼ ᱩᱢᱮᱨ ᱫᱚ ᱡᱮᱼᱼ ᱩᱱᱤ ᱟᱹᱣᱨᱤ ᱟᱡᱛᱮ ᱛᱤᱸᱜᱩ ᱢᱟᱱᱮ ᱟᱡᱛᱮ ᱟᱹᱣᱨᱤ ᱵᱮᱥ ᱵᱟᱹᱲᱤᱡ ᱵᱟᱝᱼᱼ ᱩᱡᱦᱟᱹᱨ ᱫᱷᱟᱹᱵᱤᱡ ᱫᱚ ᱚᱱᱟ ᱯᱷᱱᱮ ᱛᱚ ᱵᱟᱝ ᱜᱟᱱᱚᱜᱼᱟ ᱪᱮᱫᱟᱜ ᱵᱟᱝ ᱜᱟᱱᱚᱜᱼᱟ ᱧᱮᱞ ᱢᱮᱼᱼ
ᱦᱮᱸ ᱦᱮᱸ ᱜᱚᱢᱠᱮ?
ᱦᱮᱸ ᱟᱸᱡᱚᱢᱚᱜ ᱠᱟᱱᱟ ᱞᱟᱹᱭ ᱵᱤᱱ? ᱦᱮᱞᱳ ᱦᱮᱞᱳ
ᱦᱮᱞᱳ ᱦᱮᱞᱳ ᱠᱟᱹᱴᱤᱡ ᱴᱟᱣᱟᱨ ᱯᱨᱚᱵᱞᱮᱢ ᱛᱟᱦᱮᱱ ᱚ ᱜᱳᱢᱠᱮ ᱢᱚᱱᱮ ᱠᱚᱜᱵᱮᱱ ᱼᱼ ᱡᱚᱠᱷᱚᱱ ᱵᱮᱱ ᱮᱢᱟ ᱫᱮᱭᱟ ᱦᱮᱸᱥᱮ
ᱦᱮᱸ
ᱩᱱᱤ ᱫᱚ ᱟᱭᱟᱜ ᱡᱟᱦᱟᱸ ᱠᱟᱹᱢᱤ ᱠᱟᱱ ᱛᱟᱭᱟ ᱥᱮ ᱮ ᱡᱟᱦᱟᱸ ᱚᱸᱰᱮ ᱠᱷᱚᱡ ᱦᱟᱛᱟᱣ ᱞᱟᱹᱠᱛᱤ ᱚᱱᱟ ᱵᱟᱝ ᱦᱟᱛᱟᱣᱼᱼ ᱵᱟᱹᱲᱤᱡᱟ ᱦᱟᱛᱟᱣᱟ ᱪᱮᱫ ᱞᱮᱠᱟ ᱧᱮᱞᱟᱵᱚᱱ ᱡᱮᱼᱼ ᱡᱮ ᱟᱵᱚ ᱫᱚ ᱡᱮᱢᱚᱱ ᱡᱟᱦᱟᱸᱱᱟᱜ ᱚᱱᱞᱟᱭᱤᱱ ᱛᱮ ᱠᱮᱞᱟᱥ ᱠᱤᱵᱟ ᱚᱱᱞᱟᱭᱤᱱᱼᱼ ᱡᱟᱦᱟᱸᱱᱟᱜ ᱯᱷᱨᱚᱢ ᱯᱷᱤᱞᱟᱯ ᱮᱥᱚᱵ ᱚᱱᱠᱟ ᱵᱚᱱ ᱤᱭᱟᱹᱭᱟ ᱢᱮᱱᱠᱷᱟᱱ ᱜᱤᱫᱟᱹᱨ ᱫᱚ ᱚᱱᱟ ᱤᱧᱟᱹᱜ ᱚᱱᱟ ᱠᱤᱪᱷᱩ ᱫᱚ ᱵᱟᱭ ᱠᱚᱨᱟᱣ ᱫᱟᱲᱮᱭᱟᱜᱼᱟ ᱩᱱᱤ ᱫᱚ ᱵᱤᱥᱮᱥᱼᱼ ᱟᱹᱛᱳ ᱨᱮᱵᱚᱱ ᱧᱮᱞᱟ ᱡᱟᱦᱟᱸ ᱠᱟᱨᱴᱩᱱ ᱠᱚ ᱵᱮᱱᱟᱜ ᱠᱚ ᱮᱭᱟᱭ ᱛᱮ ᱚᱱᱟ ᱠᱚᱭ ᱧᱮᱞᱟ ᱛᱟᱨᱯᱚᱨ ᱦᱟᱹᱛᱤ ᱜᱷᱳᱚᱲᱟ ᱠᱚ ᱮ ᱥᱚᱵ ᱦᱟᱱᱟ ᱱᱟᱣᱟ
ᱦᱮᱸ ᱦᱮᱸ ᱟᱹᱰᱤ ᱟᱹᱰᱤ ᱜᱤᱼᱼ ᱠᱤᱪᱷᱩ ᱢᱮᱱᱟᱜᱼᱟ ᱚᱱᱮ ᱵᱮᱥ ᱵᱟᱹᱲᱤᱡᱼᱟ ᱡᱩᱫᱤ ᱵᱮᱥ ᱵᱤᱱ ᱵᱮᱵᱚᱦᱟᱨᱟ ᱯᱷᱳᱱ ᱨᱮ ᱛᱟᱦᱚᱞᱮ ᱵᱮᱥ ᱜᱮ ᱦᱤᱡᱼᱟ ᱠᱤᱱᱛᱩ ᱟᱵᱚ ᱫᱚ ᱢᱟᱱᱮ ᱡᱟᱦᱟᱸ ᱛᱤᱱᱟᱹᱜ ᱱᱤᱛᱚᱜ ᱢᱟᱹᱱᱢᱤ ᱢᱮᱱᱟᱜᱮ ᱠᱚᱣᱟ ᱡᱚᱛᱚ ᱢᱟᱱᱮ ᱵᱮᱥᱼᱼ ᱵᱮᱥ ᱵᱷᱟᱵᱽ ᱛᱮ ᱦᱟᱛᱟᱣ ᱠᱟᱛᱮᱫ ᱨᱮᱦᱚᱸ ᱩᱱᱤ ᱦᱚᱲ, ᱩᱱᱤ ᱦᱚᱲ ᱵᱟᱹᱲᱤᱡ ᱵᱮᱵᱚᱦᱟᱨᱫᱟᱭ ᱵᱷᱟᱹᱞᱤ ᱵᱷᱟᱹᱞᱤ ᱡᱤᱱᱤᱥ ᱧᱮᱞ ᱞᱟᱹᱜᱤᱫ ᱫᱚ ᱚᱱᱮ ᱠᱚᱢ ᱦᱚᱲ ᱢᱮᱱᱟᱜ ᱵᱚᱱᱟ ᱱᱚᱣᱟ ᱫᱷᱟᱹᱨᱛᱤ ᱨᱮ᱾
ᱵᱟ ᱱᱚᱣᱟ ᱫᱚ ᱡᱚᱛᱷᱟᱛ ᱠᱟᱛᱷᱟ ᱵᱮᱱ ᱢᱮᱱ ᱫᱟ ᱛᱚ
ᱦᱮᱸ ᱟᱨ ᱢᱤᱫᱴᱤᱡ ᱠᱟᱛᱷᱟ ᱟᱨ ᱢᱤᱫᱴᱮᱱ ᱧᱮᱞ ᱦᱩᱭᱩᱜᱼᱟ ᱡᱮ ᱟᱵᱚᱣᱟᱜ ᱦᱚᱸᱜᱼᱚᱭ ᱥᱳᱥᱟᱞ ᱢᱤᱰᱤᱭᱟ ᱱᱤᱛᱚᱜ ᱦᱮᱸ ᱥᱮ ᱛᱮ ᱟᱵᱚ ᱡᱟᱦᱟᱸ ᱱᱤᱛᱚᱜᱼᱼ ᱱᱤᱛᱚᱜ ᱟᱵᱚ ᱦᱚᱸ ᱡᱩᱫᱤ ᱱᱚᱣᱟ ᱱᱟᱹᱭ ᱡᱩᱫᱤ ᱵᱮᱥ ᱵᱟᱵᱩᱱ ᱵᱚᱱ ᱵᱮᱵᱚᱦᱟᱨᱟ ᱥᱟᱨ ᱟᱵᱤᱱᱤ ᱦᱮᱸ ᱤᱥᱠᱩᱞ ᱤᱥᱠᱩᱞ ᱠᱚᱨᱮᱼᱼ ᱟᱵᱮᱱ ᱡᱩᱫᱤᱼᱼ ᱡᱩᱫᱤ ᱦᱩᱭᱩᱜᱼᱟ ᱡᱩᱫᱤ ᱵᱟ ᱱᱤᱨ ᱯᱨᱟᱭᱢᱟᱨᱤ ᱤᱥᱠᱩᱞ ᱠᱚᱨᱮ ᱡᱩᱫᱤ ᱵᱤᱱ ᱧᱮᱞᱟ,
ᱦᱳᱭ ᱜᱚᱝᱠᱮ᱾
ᱚᱱᱟ ᱠᱚᱨᱮ ᱡᱩᱫᱤ ᱧᱮᱞᱟ ᱡᱮᱼᱼ ᱡᱩᱫᱤ ᱤᱭᱟᱹ ᱦᱩᱭᱩᱜᱼᱟ ᱰᱤᱡᱤᱴᱮᱞ ᱵᱳᱰ ᱞᱟᱜᱟᱜᱼᱟ᱾ ᱛᱟᱦᱚᱞᱮ ᱠᱚᱢᱯᱤᱭᱩᱴᱟᱨ ᱱᱚᱞᱮᱡᱽ ᱟᱵᱚ ᱚᱱᱟ ᱦᱮᱸ ᱚᱱᱟ ᱠᱚ ᱫᱤᱠ ᱫᱤᱭᱮ ᱟᱵᱚᱴᱤᱡ ᱦᱮᱸ
ᱚᱱᱞᱟᱭᱤᱱ ᱢᱟᱱᱮ ᱚᱸᱰᱮ ᱫᱚ ᱢᱤᱫᱴᱤᱡ ᱢᱟᱱᱮ ᱯᱚᱨᱫᱟ ᱞᱟᱜᱟᱜᱼᱟ ᱵᱟᱝ?
ᱦᱮᱸ ᱯᱚᱨᱚᱛᱟᱢ ᱢᱟᱱᱮ ᱰᱤᱡᱤᱴᱮᱞ ᱞᱟᱜᱟᱜᱼᱟ ᱢᱤᱫᱴᱮᱡ ᱦᱮᱸ ᱦᱮᱸ ᱦᱮᱸ ᱚᱱᱟ ᱛᱚ ᱢᱟᱱᱮ ᱦᱮᱸ ᱚᱱᱟᱫᱚ ᱵᱮᱥ ᱪᱮᱦᱨᱟ ᱵᱩᱡ ᱟᱠᱚ ᱜᱤᱫᱟᱹᱨ ᱠᱚᱦᱚᱸ ᱢᱟᱱᱮ ᱡᱟᱛᱮ ᱢᱟᱱᱮ ᱟᱭᱟᱜ ᱥᱩ ᱦᱮᱸ ᱥᱩᱨ ᱨᱮ ᱵᱩᱡᱽ ᱫᱟᱲᱮᱭᱟᱜ-ᱟ ᱡᱤᱱᱤᱥ ᱫᱚ ᱪᱤ ᱠᱟᱱᱟ ᱡᱟᱦᱟᱸᱵᱤᱱᱟᱹ ᱦᱮᱸᱦᱮᱸ ᱡᱟᱦᱟᱸᱱᱟᱜ ᱵᱤᱱ ᱞᱟᱹᱭ ᱟᱫᱟᱭᱟ ᱚᱸᱰᱮ ᱥᱚᱸᱜᱮ ᱥᱚᱸᱜᱮ ᱩᱫᱩᱜ ᱟᱫᱮᱭᱟᱵᱤᱱ ᱚᱱᱟ ᱦᱚᱸ ᱵᱮᱥ ᱫᱤᱠ ᱫᱤᱭᱮ ᱠᱟᱱᱟ᱾ ᱠᱤᱱᱛᱩ ᱱᱚᱝᱠᱟ ᱫᱚ ᱟᱵᱚᱣᱟᱜ ᱫᱚ ᱯᱩᱨ ᱦᱮᱸ
ᱚᱱᱟ ᱫᱚ ᱪᱤᱠᱟᱹᱜ ᱠᱟᱱᱟ ᱜᱚᱝᱠᱮ ᱟᱵᱮᱱ ᱴᱷᱤᱠ ᱜᱮᱵᱮᱱ ᱢᱮᱱᱫᱟ ᱵᱮᱯᱟᱨᱴᱟᱜ ᱱᱚᱝᱠᱟᱜ ᱠᱟᱱᱟ ᱟᱵᱮᱱ ᱫᱚ ᱚᱱᱟ ᱦᱚᱸᱵᱮᱱ ᱞᱟᱹᱭ ᱟᱫᱮᱭᱟ ᱚᱱᱟ ᱫᱚ ᱪᱮᱫ ᱠᱟᱱᱟ ᱦᱮᱸ ᱥᱮ ᱟᱨ ᱩᱱᱤ ᱡᱟᱦᱟᱸᱭ ᱢᱮ ᱩᱱᱤ ᱧᱮᱞ ᱠᱮᱫᱟ ᱚᱱᱟ ᱫᱚ ᱵᱟᱨᱭᱟ ᱫᱤᱥᱟᱹ ᱵᱮᱱ ᱤᱭᱟᱹ ᱠᱟᱱᱟ ᱵᱩᱫᱷᱤ, ᱨᱮᱵᱮᱱ ᱞᱟᱹᱭ ᱟᱭ ᱠᱟᱱᱟ ᱵᱷᱚᱦᱚᱜ ᱨᱮᱵᱮᱱ ᱞᱟᱹᱭ ᱟᱭ ᱠᱟᱱᱟ ᱚᱱᱟ ᱫᱚ ᱡᱟᱦᱟᱸ ᱵᱟᱝ ᱡᱟᱦᱟᱸ ᱫᱚ ᱵᱷᱚᱦᱚᱜ ᱨᱮᱫᱚ ᱛᱟᱦᱮᱱ ᱛᱟᱭ ᱜᱮᱭᱟ᱾ ᱥᱮ ᱪᱮᱫ ᱜᱚᱝᱠᱮ ᱚᱱᱟ ᱜᱮ ᱵᱮᱱ ᱢᱮᱱ ᱫᱟᱛᱚ
ᱦᱮᱸ ᱦᱮᱸ ᱴᱷᱤᱠ ᱴᱷᱤᱠ ᱵᱤᱱ ᱵᱩᱡ ᱫᱟᱲᱮᱭᱟ ᱟᱹᱵᱤᱱ ᱦᱚᱸ᱾ ᱚᱱᱮ ᱚᱱᱠᱟᱜᱮ ᱟᱵᱚ ᱢᱟᱱᱮ ᱟᱵᱚ ᱛᱟᱦᱚᱞᱮ ᱟᱯᱮ ᱟᱹᱛᱳ ᱠᱚᱨᱮ ᱛᱤᱱᱟᱹᱜ ᱜᱟᱱ ᱠᱚ ᱢᱟᱱᱮ ᱦᱩᱰᱤᱧ ᱦᱩᱰᱤᱧ ᱜᱤᱫᱨᱟᱹᱨ ᱠᱚ ᱯᱟᱲᱦᱟᱣ ᱵᱟᱲᱟᱜ ᱟᱠ ᱠᱚ ᱡᱮ ᱯᱨᱟᱭᱢᱟᱨᱤ ᱤᱥ ᱠᱩᱞ ᱠᱚᱨᱮ ᱠᱚ ᱯᱟᱲᱟᱣ ᱵᱟᱲᱟᱜ-ᱟ᱾
ᱯᱩᱱ ᱜᱮᱞ ᱞᱮᱠᱟ ᱯᱨᱟᱭᱢᱟᱨᱤ ᱤᱥᱠᱩᱞ ᱠᱚ ᱯᱟᱲᱦᱟᱣ ᱜᱚᱝᱠᱮ᱾
ᱟᱨ ᱱᱚᱝᱠᱟ ᱟᱨ ᱦᱩᱸᱟᱯ ᱟᱯᱮ ᱟᱹᱛᱩ ᱨᱮ ᱚᱱᱮ ᱪᱮᱞ ᱞᱮᱠᱟ ᱦᱚᱲ ᱠᱚ ᱢᱮᱱᱟᱜ ᱠᱚᱣᱟ ᱡᱚᱱᱚᱥᱚᱝᱠᱷᱟ? ᱛᱤᱱᱟᱹᱜ ᱜᱟᱱ ᱢᱮᱱᱟᱜ ᱯᱮ ᱯᱩᱨᱩ ᱥᱮ ᱞᱟᱹᱴᱩ ᱟᱹᱛᱩ ᱠᱟᱱ ᱛᱟᱯᱮᱭᱟ ᱥᱮ ᱦᱩᱰᱤᱧ ᱦᱩᱰᱤᱧ ᱦᱩᱰᱤᱧ ᱟᱹᱛᱩ ᱠᱟᱱ ᱛᱟᱯᱮᱭᱟ ᱦᱮᱞᱳ ᱦᱮᱞᱳ